ᱦᱮᱸ ᱜᱚᱝᱠᱮ ᱡᱚᱦᱟᱨ ᱜᱮ ᱾
ᱟᱻ ᱦᱳᱭ ᱡᱚᱦᱟᱨ ᱜᱮ ᱾
ᱟᱸᱻ ᱨᱚᱲ ᱠᱚᱵᱤᱱ ᱟᱸᱡᱚᱢᱮᱫ ᱜᱮᱭᱟ?
ᱦᱳᱭ ᱟᱸᱡᱚᱢᱚᱜ ᱠᱟᱱᱟ ᱵᱮᱥ ᱜᱮ ᱟᱹᱰᱤ ᱱᱟᱯᱟᱭ ᱜᱮ ᱯᱷᱟᱨᱪᱟ ᱜᱮ᱾
ᱱᱟᱯᱟᱭ ᱵᱟᱲᱟ ᱜᱮᱛᱚ ᱵᱟᱝ᱾
ᱦᱟᱸ ᱦᱟᱸ ᱜᱚᱝᱠᱮ ᱱᱟᱯᱟᱭ ᱜᱮ ᱮᱠᱷᱚᱱ ᱫᱚ᱾ ᱟᱪᱪᱷᱟ ᱜᱚᱝᱠᱮ ᱛᱟᱦᱚᱞᱮ ᱪᱮᱫ ᱠᱚᱵᱮᱱ ᱪᱤᱠᱟᱭᱮᱜᱼᱟ ᱮᱠᱷᱚᱱ ᱫᱚ ᱾
ᱦᱮᱸ ᱜᱚᱝᱠᱮ ᱮᱸ ᱜᱚᱰᱟ ᱟᱸᱠ ᱜᱚᱰᱟ ᱥᱮᱫ ᱞᱤᱧ ᱦᱮᱡ ᱟᱠᱟᱱᱟ ᱠᱟᱹᱴᱤᱡ ᱟᱫᱚ ᱜᱤᱫᱽᱨᱟᱹ ᱠᱚ ᱠᱷᱮᱞ ᱵᱟᱲᱟᱭᱮᱫ ᱜᱮᱭᱟ ᱟᱫᱚ ᱛᱤᱦᱤᱧ ᱫᱚ ᱠᱟᱹᱴᱤᱡ ᱨᱤᱢᱤᱞ ᱨᱤᱢᱤᱞ ᱧᱚᱜ ᱟᱠᱟᱫᱟᱭ ᱟᱫᱚ ᱠᱷᱮᱞ ᱫᱚ ᱵᱟᱝ ᱦᱩᱭᱩᱜ ᱠᱟᱱᱟ᱾
ᱟᱸ ᱚᱛ ᱱᱷᱚᱛᱮ ᱦᱚᱸ ᱜᱚᱝᱠᱮᱠᱮ ᱨᱤᱢᱤᱞ ᱫᱚ ᱧᱮᱞᱚᱜᱚᱜ ᱠᱟᱱᱟ, ᱟᱫᱚ ᱵᱟᱝ ᱫᱚ ᱦᱩᱰᱩᱨ ᱵᱤᱡᱽᱞᱤ ᱠᱚ ᱠᱟᱹᱴᱤᱡ ᱦᱟᱱᱛᱮ ᱱᱟᱛᱮ ᱧᱩᱨᱩᱜ ᱥᱟᱹᱰᱮ ᱠᱟᱱ ᱜᱮᱭᱟ ᱾
ᱦᱩᱸᱻ
ᱵᱟᱝ ᱫᱚ ᱫᱟᱜ ᱡᱟᱹᱲᱤ ᱜᱮ ᱦᱤᱡᱩᱜ ᱾
ᱚᱱᱟ ᱜᱮᱛᱚ ᱵᱟᱝ ᱵᱩᱡᱩ ᱜᱚᱜ ᱠᱟᱱᱟ ᱟᱫᱚ ᱫᱟᱜ ᱡᱟᱹᱲᱤ ᱦᱮᱡ ᱞᱮᱱᱠᱷᱟᱱ ᱡᱟᱹᱱᱤᱡ ᱠᱟᱹᱴᱤᱡ ᱱᱟᱯᱟᱭ ᱠᱚᱜᱼᱟ ᱫᱚᱢᱮ ᱾ ᱥᱤᱛᱩᱝ ᱜᱚᱨᱚᱢ ᱠᱟᱱᱟ ᱛᱚ ᱟᱫᱚ ᱠᱟᱹᱴᱤᱡ ᱡᱟᱜᱮ ᱠᱟᱹᱴᱤᱡ ᱾ ᱦᱮᱸ ᱨᱟᱣᱟᱞ ᱧᱚᱜ ᱠᱚᱜᱼᱟ ᱟᱨᱠᱤ ᱨᱮᱭᱟᱲ ᱧᱚᱜ ᱠᱚᱜᱼᱟ᱾
ᱚᱸ ᱟᱪᱪᱷᱟ᱾ ᱟᱪᱪᱷᱟ ᱜᱚᱝᱠᱮ ᱱᱮᱛᱟᱨ ᱫᱚ ᱚᱱᱮ ᱟᱭᱢᱟ ᱜᱮ ᱧᱮᱞᱚᱜᱚᱜ ᱠᱟᱱᱟ ᱵᱟᱦᱮᱨ ᱫᱤᱥᱚᱢ ᱠᱟᱹᱢᱤ ᱵᱚᱱ ᱪᱟᱞᱟᱜ ᱠᱟᱱᱟ᱾ ᱠᱟᱱᱟ ᱟᱭᱢᱟ ᱥᱟᱱᱛᱟᱲ ᱠᱚᱜᱮ ᱾ ᱟᱫᱚ ᱦᱚᱸᱜᱼᱚᱭ ᱱᱚᱣᱟ ᱡᱮ ᱵᱟᱭᱨᱮ ᱠᱚᱵᱚᱱ ᱪᱟᱞᱟᱜ ᱠᱟᱱᱟ ᱟᱫᱚ ᱦᱚᱸᱜᱼᱚ ᱱᱚᱣᱟ᱾ ᱚᱠᱟᱞᱮᱠᱟ ᱢᱟᱱᱮ ᱟᱹᱛᱳ ᱫᱤᱥᱚᱢ ᱫᱚ ᱾ ᱚᱠᱟ ᱞᱮᱠᱟ ᱠᱷᱟᱹᱛᱤᱨ ᱛᱮ ᱚᱸᱰᱮ ᱵᱟᱭᱨᱮ ᱪᱟᱞᱟᱣ ᱦᱩᱭᱩᱜ ᱠᱟᱱ ᱛᱟᱵᱚᱱᱟ ᱟᱹᱛᱳ ᱫᱤᱥᱚᱢ?
ᱦᱮᱸ ᱜᱚᱢᱠᱮ ᱦᱮᱸ ᱚᱱᱟ ᱦᱚᱸ ᱢᱤᱫᱴᱟᱝ ᱵᱷᱟᱞᱮ ᱠᱟᱛᱷᱟ ᱵᱤᱱ ᱞᱟᱹᱭ ᱠᱟᱫᱟ ᱾ ᱟᱪᱪᱷᱟ ᱜᱚᱝᱠᱮ ᱟᱞᱮ ᱱᱚᱛᱮᱱᱟᱜ ᱫᱚ ᱟᱜᱮ ᱞᱤᱧ ᱞᱟᱹᱭ ᱞᱮᱜᱮ ᱯᱚᱨᱤᱥᱛᱷᱤᱛᱤ ᱾ ᱟᱫᱚ ᱟᱞᱮ ᱱᱚᱛᱮ ᱢᱟ ᱡᱟᱦᱟᱸᱭ ᱵᱟᱦᱨᱮ ᱠᱟᱹᱢᱤ ᱠᱚ ᱪᱟᱞᱟᱜ ᱠᱟᱱ᱾ ᱩᱱᱠᱩ ᱫᱚ ᱡᱚᱛᱚ ᱜᱮ ᱟᱵᱚ ᱞᱮᱠᱟᱱ ᱡᱩᱣᱟᱹᱱ ᱜᱤᱫᱽᱨᱟᱹ ᱜᱮ ᱟᱨᱠᱤ ᱾
ᱟᱸᱪᱪᱷᱟ ᱾
ᱟᱫᱚ ᱱᱩᱠᱩᱣᱟᱜ ᱠᱟᱹᱢᱤ ᱥᱮᱱ ᱨᱮᱱᱟᱜ ᱫᱚ ᱚᱱᱠᱟ ᱞᱮᱠᱟ ᱛᱚ ᱢᱚᱦᱚᱛ ᱠᱳᱱᱳ ᱤᱭᱟᱹ ᱫᱚ ᱵᱟᱹᱱᱩᱜᱼᱟ ᱟᱨᱠᱤ ᱡᱮ ᱢᱤᱫᱴᱟᱝ ᱮᱸ ᱛᱟᱠ ᱵᱟᱹᱱᱩᱜᱼᱟ ᱡᱮ ᱱᱚᱣᱟ ᱠᱷᱟᱹᱛᱤᱨ ᱤᱧ ᱪᱟᱞᱟᱜ ᱠᱟᱱᱟ ᱥᱮ ᱚᱱᱟ ᱠᱷᱟᱹᱛᱤᱨ᱾ ᱟᱫᱚ ᱡᱟᱹᱥ ᱛᱤ ᱠᱟᱭᱛᱮ ᱧᱮᱞᱚᱜ ᱠᱟᱱᱟ ᱵᱮᱥᱤᱨ ᱵᱷᱟᱜᱽ ᱜᱮ ᱠᱚ ᱪᱟᱞᱟᱜ ᱠᱟᱱᱟ ᱦᱩᱭᱩᱜ ᱠᱟᱱᱟ ᱱᱤᱡᱮᱨᱟᱜ ᱪᱟᱹᱦᱤᱫᱟ ᱯᱩᱨᱚᱱ ᱞᱟᱹᱜᱤᱫ ᱛᱮ ᱾
ᱟᱪᱪᱷᱟ
ᱦᱮᱸ ᱡᱮ ᱠᱟᱹᱣᱰᱤᱧ ᱟᱹᱜᱩᱭᱟ ᱠᱟᱹᱣᱰᱤ ᱟᱹᱜᱩ ᱠᱟᱛ ᱮ ᱡᱟᱦᱟᱱᱟᱜ ᱠᱟᱹᱢᱤ ᱨᱤᱧ ᱞᱟᱜᱟᱣᱟ ᱡᱮ ᱚᱲᱟᱜᱟᱹᱧ ᱥᱮᱧ ᱫᱩᱣᱟᱹᱨᱟ ᱠᱤᱢᱵᱟ ᱡᱟᱦᱟᱱᱟᱜ ᱟᱨᱠᱤ ᱦᱮᱸ ᱚᱲᱟᱜ ᱦᱚᱲ ᱠᱟᱹᱴᱤᱡ ᱯᱚᱭᱥᱟ ᱜᱚᱲᱚ ᱠᱩᱧ ᱮᱢᱟ ᱠᱚᱣᱟ᱾ ᱟᱫᱚ ᱟᱞᱮ ᱱᱚᱛᱮ ᱫᱚ ᱡᱟᱦᱟᱸ ᱧᱮᱞᱚᱜ ᱠᱟᱱᱟ ᱡᱮ ᱵᱟᱝᱢᱟ ᱟᱸᱻ ᱠᱟᱹᱢᱤᱭᱮᱫᱟᱭ ᱠᱟᱹᱢᱤ ᱪᱟᱞᱟᱜ ᱠᱟᱱᱟᱭ ᱠᱟᱹᱢᱤ ᱟᱹᱜᱩ ᱠᱟᱛᱮᱜ ᱟᱭᱟᱜ ᱪᱟᱹᱦᱤᱫᱟ ᱯᱩᱨᱩᱱ ᱟᱨᱠᱤ ᱡᱮ ᱢᱤᱫᱴᱟᱱ ᱵᱷᱟᱞᱮ ᱯᱷᱳᱱ ᱤᱧ ᱦᱟᱛᱟᱣᱮᱫᱼᱟ ᱾ ᱵᱷᱟᱞᱮ ᱢᱤᱫᱴᱟᱝ ᱜᱟᱹᱰᱤ ᱦᱟᱛᱟᱣ ᱦᱩᱭᱩᱜ ᱠᱟᱱᱟ ᱟᱨᱠᱤ ᱚᱱᱟ ᱥᱳᱠ ᱨᱮᱱᱟᱜ ᱜᱟᱹᱰᱤ ᱟᱨᱠᱤ ᱾ ᱦᱩᱸ ᱟᱫᱚ ᱟᱞᱮ ᱱᱚᱛᱮ ᱫᱚ ᱱᱚᱝᱠᱟ ᱜᱮ ᱧᱮᱞᱚᱜ ᱠᱟᱱᱟ ᱟᱨᱦᱚᱸ ᱠᱤᱪᱷᱩ ᱫᱤᱱ ᱛᱟᱦᱮᱸ ᱛᱟᱦᱮᱸ ᱠᱟᱛᱮᱫ ᱯᱚᱭᱥᱟ ᱠᱚ ᱫᱚ ᱡᱟᱦᱟᱸ ᱫᱚ ᱟᱹᱰᱤ ᱟᱨᱠᱤ ᱪᱟᱹᱦᱤᱫᱟ ᱯᱩᱨᱚᱱ ᱞᱮᱠᱟ ᱟᱹᱰᱤ ᱵᱮᱭᱵᱚᱦᱩᱞ ᱯᱚᱭᱥᱟ ᱠᱷᱚᱨᱚᱪ ᱦᱩᱭᱩᱜ ᱠᱟᱱᱟ ᱾ ᱟᱫᱚ ᱯᱚᱭᱥᱟ ᱢᱟ ᱪᱟᱵᱟᱜ ᱠᱟᱱ ᱟᱨᱦᱚᱸ ᱚᱲᱟᱜ ᱦᱚᱲ ᱯᱚᱭᱥᱟ ᱠᱚᱭ ᱠᱟᱛᱮ ᱟᱨᱦᱚᱸ ᱵᱟᱭᱨᱮ ᱪᱟᱞᱟᱣ ᱟᱞᱮ ᱱᱚᱛᱮ ᱫᱚ ᱚᱠᱟ ᱪᱤᱛᱟᱹᱨ ᱜᱮᱞᱤᱧ ᱧᱮᱞ ᱧᱟᱢ ᱮᱫᱟ ᱟᱫᱚ ᱟᱯᱮ ᱚᱱᱛᱮᱱᱟᱜ ᱜᱮ ᱠᱟᱹᱴᱤᱡ ᱞᱟᱹᱭ ᱟᱞᱤᱧ ᱵᱤᱱ ᱾
ᱦᱚᱭ ᱜᱚᱝᱠᱮ ᱟᱫᱚ ᱚᱱᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱜᱮ ᱟᱞᱮ ᱥᱮᱫ ᱦᱚᱸ ᱢᱮᱱᱠᱷᱟᱱ ᱟᱞᱮ ᱦᱚᱸ ᱚᱱᱠᱟ ᱦᱚᱸ ᱧᱮᱞᱚᱜᱚᱜ ᱠᱟᱱᱟ ᱟᱨᱦᱚᱸ ᱧᱮᱞᱚᱜᱚᱜ ᱠᱟᱱᱟ ᱱᱚᱝᱠᱟ ᱠᱟᱹᱴᱤᱡ- ᱠᱟᱹᱴᱤᱡ ᱜᱤᱫᱽᱨᱟᱹ ᱵᱟᱹᱵᱩ ᱢᱟᱹᱭ ᱛᱟᱠᱚ ᱦᱚᱸ ᱚᱱᱠᱟ ᱠᱚ ᱪᱟᱞᱟᱜ ᱠᱟᱱᱟ ᱾ ᱢᱟᱱᱮ ᱡᱟᱦᱟᱸ ᱱᱚᱰᱮ ᱠᱟᱹᱢᱤ ᱦᱩᱭᱩᱜᱼᱟ ᱚᱸᱰᱮ ᱛᱚᱠᱷᱚᱱ ᱛᱚ ᱟᱫᱚ ᱟᱠᱚ ᱫᱚ ᱚᱸᱰᱮ ᱵᱮᱥ ᱥᱚᱨᱮᱥ ᱜᱮᱠᱚ ᱢᱚᱱᱮᱭᱮᱫᱟ ᱟᱹᱛᱳ ᱫᱤᱥᱚᱢ ᱠᱷᱚᱱ ᱫᱚ ᱾ ᱟᱫᱚ ᱠᱚ ᱢᱚᱱᱮᱭᱮᱫᱼᱟ ᱡᱮ ᱱᱚᱝᱠᱟ ᱫᱟᱬᱟ ᱪᱟᱞᱟᱣ ᱵᱟᱭᱨᱮ ᱪᱟᱞᱟᱣ ᱞᱮᱠᱷᱟᱱ ᱱᱚᱝᱠᱟ ᱫᱟᱬᱟ ᱦᱚᱸ ᱧᱟᱢᱚᱜ ᱠᱟᱱᱟ ᱟᱨ ᱚᱱᱟ ᱥᱟᱶᱛᱮ ᱦᱟᱸᱰᱮ ᱯᱚᱭᱥᱟ ᱦᱚᱸ ᱨᱳᱡᱜᱟᱨᱚᱜ ᱠᱟᱱᱟ ᱾
ᱨᱳᱡᱜᱟᱨᱚᱜ ᱠᱟᱱᱟ ᱦᱮᱸ
ᱟᱫᱚ ᱦᱚᱜ ᱚᱭ ᱡᱮ ᱩᱱᱠᱩᱣᱟᱜ ᱱᱤᱛᱚᱜ ᱡᱩᱣᱟᱹᱱ ᱢᱚᱱᱮ ᱢᱮᱱᱠᱷᱟᱱ ᱩᱱᱠᱩᱣᱟᱜ ᱡᱩᱣᱟᱹᱱ ᱢᱚᱱᱮ ᱫᱚ ᱱᱚᱝᱠᱟ ᱡᱟᱭᱜᱟ ᱨᱮ ᱛᱤᱸᱜᱩ ᱟᱠᱟᱱᱟ ᱡᱮ ᱴᱟᱠᱟᱧ ᱤᱱᱠᱟᱢᱟ ᱟᱨᱤᱧ ᱚᱱᱮ ᱵᱤᱱ ᱞᱟᱹᱭ ᱠᱮᱫ ᱡᱟᱦᱟᱸᱱᱟᱜ ᱤᱪᱪᱷᱟᱹ ᱠᱚᱧ ᱯᱩᱨᱟᱹᱱᱟ ᱾ ᱢᱮᱱᱠᱷᱟᱱ ᱦᱮᱸ ᱟᱨᱦᱚ ᱧᱮᱞᱟ ᱟᱞᱮ ᱥᱮᱫ ᱫᱚ ᱦᱚᱜᱼᱚᱭ ᱱᱚᱝᱠᱟ ᱡᱮ ᱠᱟᱹᱢᱤ ᱵᱟᱭᱨᱮ ᱠᱷᱚᱱ ᱠᱚ ᱦᱮᱡ ᱮᱱᱟ ᱦᱚᱭ ᱛᱚ ᱠᱚ ᱠᱟᱹᱢᱤ ᱠᱮᱫᱟ ᱢᱤᱫ ᱥᱮᱨᱢᱟ ᱵᱟᱨ ᱥᱮᱨ ᱥᱮᱨᱢᱟ ᱟᱨ ᱟᱹᱰᱤ ᱰᱷᱮᱨ ᱜᱮ ᱴᱟᱠᱟ ᱠᱚ ᱟᱨᱡᱟᱣ ᱟᱹᱜᱩ ᱠᱮᱫᱟ ᱾ ᱟᱨᱡᱟᱣ ᱟᱹᱜᱩ ᱠᱮ ᱠᱷᱟᱱ ᱫᱚ ᱟᱫᱚ ᱚᱱᱮ ᱢᱤᱫ ᱪᱟᱸᱫᱚ ᱜᱟᱱ ᱫᱚ ᱟᱹᱰᱤ ᱪᱮᱫ ᱠᱚ ᱞᱟᱹᱭᱟ ᱟᱹᱰᱤ ᱠᱤᱥᱟᱹᱬ ᱟᱹᱰᱤ ᱨᱟ ᱡᱟ ᱞᱮᱠᱟ ᱠᱚ ᱛᱟᱦᱮᱱᱟ ᱾
ᱦᱮᱸ ᱜᱚᱝᱠᱮ ᱢᱟᱱᱮ ᱦᱟᱸᱰᱮ ᱡᱩᱫᱤ ᱢᱤᱫ ᱫᱤᱱ ᱨᱮ ᱡᱩᱫᱤ ᱟᱴ ᱦᱟᱡᱟᱨ ᱜᱟᱱ ᱯᱚᱭᱥᱟ ᱨᱮᱱᱟᱜ ᱟᱴᱥᱚ ᱜᱟᱱ ᱡᱩᱫᱤ ᱧᱟᱢᱟ ᱢᱤᱫ ᱫᱤᱱ ᱨᱮ ᱟᱫᱚ ᱱᱚᱸᱰᱮ ᱟᱹᱛᱩ ᱚᱲᱟᱜ ᱨᱮ ᱦᱮᱡ ᱠᱟᱛᱮᱜ ᱚᱱᱟ ᱫᱚ ᱢᱤᱫ ᱫᱤᱱ ᱨᱮᱜᱮ ᱥᱳᱞᱳ ᱥᱚ ᱴᱟᱠᱟᱭ ᱠᱷᱚᱨᱚᱪᱟ ᱢᱟᱱᱮ ᱰᱚᱵᱚᱞ ᱠᱷᱚᱨᱚᱟᱭ ᱱᱟᱦᱟᱸᱜ ᱾
ᱦᱚᱭ ᱟᱫᱚ ᱚᱱᱮ
ᱟᱫᱚ ᱚᱱᱮ ᱦᱮᱡ ᱠᱟᱛᱮ ᱨᱟᱡᱟ ᱞᱮᱠᱟ ᱟᱫᱚ ᱚᱱᱮ ᱢᱤᱫ ᱪᱟᱸᱫᱚ ᱜᱟᱱ ᱨᱟᱡᱟ ᱞᱮᱠᱟ ᱠᱚ ᱛᱟᱦᱮᱱᱟ ᱢᱟᱱᱮ ᱛᱟᱦᱮᱱᱟᱭ ᱟᱨ ᱚᱲᱟᱜ ᱦᱚᱲ ᱦᱚᱸ ᱩᱱᱟᱹᱜ ᱫᱚ ᱵᱟᱭ ᱮᱢᱟ ᱠᱚᱣᱟ ᱟᱫᱚ ᱚᱱᱮ ᱡᱮ ᱵᱟᱭᱨᱮᱭ ᱪᱟᱞᱟᱣ ᱟᱠᱟᱱᱟ ᱚᱱᱟ ᱫᱚ ᱟᱡ ᱛᱟᱭᱱᱚᱢ ᱨᱮᱜᱮ ᱟᱨ ᱚᱱᱮ ᱜᱟ ᱛᱮ ᱠᱚ ᱥᱟᱞᱟᱜ ᱮ ᱫᱟᱬᱟᱱ ᱚᱱᱟ ᱨᱮᱜᱮ ᱠᱷᱚᱨᱚᱪ ᱪᱟᱵᱟᱭᱟ ᱾ ᱟᱫᱚ ᱡᱮ ᱚᱲᱟᱜ ᱥᱮ ᱜᱷᱟᱨᱚᱸᱡ ᱧᱮᱞ ᱦᱩᱭᱩᱜᱼᱟ ᱚᱱᱟ ᱫᱚ ᱟᱫᱚ ᱩᱱᱟᱹᱜ ᱫᱚ ᱵᱟᱠᱚ ᱧᱮᱞᱟ ᱩᱱᱠᱩ ᱡᱩᱣᱟᱹᱱ ᱜᱤᱫᱽᱨᱟᱹ ᱠᱚ ᱟᱨ ᱠᱤ ᱧᱮᱞ ᱵᱟᱲᱟ ᱦᱩᱭ ᱠᱟᱱᱟ ᱟᱞᱮ ᱚᱱᱛᱮ ᱨᱮ ᱚᱱᱠᱟ ᱜᱮ ᱾ ᱪᱟᱞᱟᱣ ᱠᱟᱛᱮ ᱟᱫᱚ ᱚᱱᱮ ᱢᱳᱵᱟᱭᱤᱞ ᱠᱚᱠᱚ ᱠᱤᱨᱤᱧ ᱠᱮᱫ, ᱜᱟᱹᱰᱤ ᱠᱚᱠᱚ ᱠᱤᱨᱤᱧ ᱠᱮᱫ ᱟᱫᱚ ᱚᱱᱮ ᱢᱤᱫ ᱪᱟᱸᱫᱚᱚ ᱦᱚᱭ ᱪᱟᱸᱫᱚ ᱛᱟᱭᱱᱚᱢ ᱫᱚ ᱟᱨᱦᱚᱸ ᱚᱱᱠᱟ ᱞᱮᱠᱟ ᱜᱮ ᱨᱮᱸᱜᱮᱡ ᱜᱮ
ᱨᱮᱸᱜᱮᱡ ᱜᱮ ᱦᱮᱸ ᱦᱮᱸ
ᱟᱫᱚ ᱚᱱᱟ ᱵᱤᱵᱚᱨᱛᱚᱱ ᱫᱚ ᱟᱫᱚ ᱵᱟᱭ ᱧᱮᱞᱚᱜ ᱠᱟᱱᱟ ᱟᱫᱚ ᱦᱚᱸᱜᱼᱚᱭ ᱡᱮ ᱦᱚᱸᱜᱼ ᱱᱚᱝᱠᱟ ᱦᱩᱭᱩᱜ ᱠᱟᱱᱟ ᱾ ᱛᱟᱦᱚᱞᱮ ᱱᱚᱝᱠᱟ ᱠᱷᱟᱱ ᱛᱚ ᱵᱟᱭᱨᱮ ᱪᱟᱞᱟᱣ ᱠᱟᱛᱮᱜ ᱫᱚ ᱾ ᱟᱨ ᱪᱮᱫ ᱦᱚᱸ ᱪᱮᱫ ᱠᱚ ᱞᱟᱹᱭᱟ ᱩᱱᱱᱚᱛᱤ ᱫᱚ ᱵᱟᱭ ᱦᱩᱭᱩᱜ ᱠᱟᱱᱟ ᱟᱨᱠᱤ ᱾
ᱦᱮᱸ ᱩᱱᱚᱛᱤ ᱫᱚ ᱵᱟᱭ ᱦᱩᱭᱩᱜ ᱠᱟᱱᱟ ᱾
ᱟᱫᱚ ᱚᱱᱟ ᱞᱮᱠᱟ ᱛᱮᱫᱚ ᱤᱧ ᱫᱚᱧ ᱢᱚᱱᱮᱭᱟ ᱢᱚᱱᱮᱭᱮᱫᱟ ᱡᱮ ᱵᱟᱭᱨᱮ ᱪᱟᱞᱟᱣ ᱞᱮᱠᱷᱟᱱ ᱡᱟᱦᱟᱸᱱᱟᱜ ᱢᱤᱫᱴᱮᱱ ᱞᱚᱠᱷᱚ ᱩᱫ ᱫᱮᱥ ᱥᱚ ᱠᱟᱛᱮ ᱪᱟᱞᱟᱣ ᱦᱩᱭᱩᱜᱼᱟ ᱡᱟᱛᱮ ᱚᱱᱮ ᱡᱮ ᱵᱟᱭᱨᱮᱢ ᱪᱟᱞᱟᱜ ᱠᱟᱱ ᱢᱤᱫ ᱥᱮᱨᱢᱟ ᱵᱟᱨ ᱥᱮᱨᱢᱟ ᱞᱟᱹᱜᱤᱫ
ᱦᱩᱸ ᱾
ᱴᱟᱠᱟ ᱟᱨᱡᱟᱣ ᱠᱷᱟᱹᱛᱤᱨ ᱜᱮᱛᱚᱢ ᱪᱟᱞᱟᱜ ᱠᱟᱱᱟ ᱟᱫᱚ ᱪᱟᱞᱟᱜ ᱠᱷᱟᱱ ᱫᱚᱢ ᱾
ᱦᱩᱸ ᱾
ᱡᱮᱢᱚᱱ ᱦᱮᱡ ᱠᱟᱛᱮ ᱡᱮᱢᱚᱱ ᱚᱱᱟ ᱡᱮ ᱴᱟᱠᱟ ᱚᱱᱟ ᱮᱢᱚᱱ ᱡᱟᱭᱜᱟ ᱨᱮᱢ ᱞᱟᱜᱟᱣᱟ ᱾ ᱡᱟᱛᱮ ᱫᱚ ᱟᱢᱟᱜ ᱟᱨᱦᱚᱸ ᱚᱸᱰᱮ ᱠᱷᱚᱱ ᱟᱨᱦᱚᱸ ᱵᱟᱹᱲᱛᱤ ᱦᱩᱭᱩᱜ ᱛᱟᱢ ᱢᱟ ᱾
ᱦᱮᱸ ᱵᱟᱹᱲᱛᱤ ᱦᱩᱭᱩᱜᱼᱟ ᱠᱤᱢᱵᱟ ᱢᱤᱫᱴᱟᱝ ᱟᱢᱟᱜ ᱡᱟᱦᱟᱸ ᱠᱟᱹᱢᱤ ᱯᱟᱨᱚᱢᱚᱜᱼᱟ ᱟᱨᱠᱤ ᱾
ᱦᱳᱭ ᱾
ᱦᱮᱸ
ᱟᱫᱚ ᱚᱱᱠᱟ ᱠᱷᱟᱱ ᱫᱚ ᱩᱛᱱᱟᱹᱣ ᱩᱛᱱᱟᱹᱜ ᱟᱢ ᱟᱵᱚ ᱟᱵᱚ ᱦᱚᱸ ᱦᱚᱲ ᱵᱚᱱ ᱩᱛᱱᱟᱹᱣ ᱞᱮᱠᱷᱟᱱ ᱟᱫᱚ ᱟᱵᱚ ᱦᱚᱸ ᱡᱷᱚᱛᱚ ᱥᱟᱱᱛᱟᱲ ᱜᱮ ᱜᱚᱴᱟ ᱵᱚᱱ ᱠᱮᱴᱮᱡᱚᱜ-ᱟ ᱟᱫᱚ ᱫᱷᱟᱯᱠᱮ ᱫᱷᱟᱯ ᱵᱚᱱ ᱠᱮᱴᱮᱡᱚᱜ-ᱟ ᱥᱮ ᱱᱮᱛᱟᱨ ᱫᱚ ᱦᱩᱭᱩᱜ ᱠᱟᱱᱟ ᱠᱟᱹᱣᱰᱤ ᱟᱹᱨᱤᱛᱮ ᱜᱚᱴᱟ ᱫᱤᱥᱚᱢ ᱪᱟᱞᱟᱜ ᱠᱟᱱᱟ ᱾
ᱦᱩᱸ ᱦᱩᱸ ᱦᱩᱸ ᱦᱩᱸ ᱦᱩᱸ
ᱟᱫᱚ ᱦᱚᱜ-ᱚ ᱱᱚᱣᱟ ᱡᱟᱭᱜᱟ ᱨᱮ ᱟᱵᱚ ᱟᱹᱰᱤ ᱤᱭᱟᱹᱵᱚᱱ ᱱᱟᱢᱮ ᱵᱟᱵᱚᱱ ᱵᱩᱡᱽ ᱫᱟᱲᱮᱭᱟᱜ ᱠᱟᱱᱟ ᱡᱮ ᱴᱟᱠᱟ ᱵᱚᱱ ᱨᱳᱡᱽᱜᱟᱨᱮᱫ ᱨᱮᱦᱚᱸ ᱟᱵᱚ ᱩᱱᱟᱹᱜ ᱵᱚᱱ ᱠᱷᱟᱴᱟᱜ ᱠᱟᱱ ᱨᱮᱦᱚᱸ ᱴᱟᱠᱟ ᱫᱚ ᱚᱠᱟᱭ ᱮᱱ ᱛᱟᱵᱚᱱᱟ ᱾
ᱦᱮᱸ
ᱟᱫᱚ ᱦᱚᱜ-ᱚᱭ ᱱᱚᱣᱟ ᱡᱟᱭᱜᱟ ᱠᱚ ᱡᱩᱫᱤ ᱵᱚᱱ ᱟᱵᱚ ᱵᱚᱱ ᱯᱷᱚᱞᱳᱭᱟ ᱛᱟᱦᱚᱞᱮ ᱠᱷᱟᱱ ᱫᱚ ᱟᱵᱚᱣᱟᱜ ᱠᱟᱹᱣᱰᱤ ᱾ ᱟᱹᱨᱤ ᱠᱚ ᱛᱟᱦᱮᱱᱟ ᱡᱮ ᱟᱹᱛᱷᱟᱹᱣᱲᱤ ᱚᱱᱮ ᱵᱟᱭᱨᱮ ᱠᱷᱚᱱ ᱦᱮᱡ ᱠᱟᱛᱮᱫ ᱵᱟᱝ ᱠᱷᱚᱨᱪᱟ ᱾ ᱥᱮ ᱚᱱᱟ ᱪᱮᱫ ᱞᱮᱠᱟᱨᱮ ᱤᱧᱤᱧ ᱱᱚᱰᱮᱧ ᱤᱱᱵᱷᱮᱥᱴ ᱛᱤᱧ ᱟᱨᱦᱚᱸ ᱚᱱᱟ ᱨᱮᱱᱟᱜ ᱤᱧ ᱩᱛᱱᱟᱹᱣ ᱦᱚᱪᱚᱭᱟ ᱾ ᱟᱫᱚ ᱚᱱᱟ ᱡᱤᱱᱤᱥᱴᱟ ᱟᱵᱚ ᱵᱟᱵᱚᱱ ᱵᱩᱡᱷᱟᱹᱣ ᱫᱟᱲᱮᱭᱟᱜ ᱠᱟᱱᱛᱮ ᱧᱮᱞᱚᱜ-ᱜᱚᱜ ᱠᱟᱱᱟ ᱟᱫᱚ ᱚᱱᱮ ᱚᱱᱠᱟ ᱾ ᱚᱱᱠᱟ ᱟᱨᱦᱚᱸ ᱢᱤᱫ ᱪᱟᱸᱫᱳ ᱞᱮᱠᱟᱜᱮ ᱚᱱᱮ ᱨᱟᱡᱟ ᱞᱮᱠᱟ ᱛᱟᱦᱮᱸ ᱠᱟᱛᱮᱜ ᱟᱨᱦᱚᱸ ᱛᱟᱭᱚᱢ ᱪᱟᱸᱫᱚ ᱫᱚ ᱟᱨᱦᱚᱸ ᱚᱱᱠᱟᱜᱮ ᱨᱮᱸᱜᱮᱡ ᱜᱮᱭᱟ ᱾
ᱦᱩᱸ ᱻᱦᱩᱸ ᱻᱦᱩᱸᱻ ᱾
ᱟᱫᱚ ᱦᱚᱜ-ᱚᱭ ᱡᱮ ᱡᱩᱣᱟᱹᱱ ᱜᱤᱫᱽᱨᱟᱹ ᱠᱚ ᱦᱚᱜᱚ ᱱᱚᱝᱠᱟ ᱠᱚ ᱠᱚᱨᱟᱣᱮᱫᱟ ᱟᱫᱚ ᱜᱚᱝᱠᱮ ᱤᱧ ᱫᱩᱧ ᱢᱚᱱᱮᱭᱟ ᱢᱤᱫᱴᱮᱱ ᱴᱟᱨᱜᱮᱴ ᱾ ᱛᱟᱦᱮᱸ ᱫᱚᱨᱠᱟᱨ ᱡᱤᱭᱚᱱ ᱨᱮᱥᱮ ᱚᱠᱟᱞᱮᱠᱟ ᱜᱚᱝᱠᱮ ᱾
ᱦᱮᱸ ᱜᱚᱢᱠᱮ ᱟᱫᱚ ᱵᱮᱯᱟᱨ ᱦᱩᱭᱩᱜ ᱠᱟᱱᱟ ᱡᱟᱦᱟᱱᱟᱜ ᱜᱮᱵᱤᱱ ᱠᱟᱹᱢᱤ ᱡᱟᱦᱟᱱᱟᱜ ᱠᱟᱹᱢᱤ ᱟᱬᱜᱚ ᱞᱟᱦᱟ ᱡᱟᱦᱟᱱᱟᱜ ᱨᱮᱜᱮ ᱟᱨᱠᱤ ᱢᱤᱫᱴᱟᱝ ᱴᱟᱨᱜᱮᱴ ᱫᱚ ᱢᱤᱫᱴᱟᱝ ᱞᱟᱜᱟᱜ ᱜᱮᱭᱟ ᱜᱚᱢᱠᱮ ᱦᱮᱸ ᱡᱮᱠᱳᱱᱳ ᱡᱤᱱᱤᱥ ᱨᱮᱜᱮ ᱟᱫᱚ ᱱᱚᱣᱟ ᱛᱚᱢᱟ ᱟᱹᱰᱤ ᱚᱛᱤᱨᱤᱠᱚᱛ ᱡᱚᱛᱚ ᱜᱮ ᱧᱮᱞᱚᱜ ᱠᱟᱱᱟ ᱟᱨ ᱜᱚᱢᱠᱮ ᱢᱤᱫᱴᱟᱝ ᱮ ᱢᱟᱨᱟᱝ ᱡᱟᱦᱟᱸ ᱤᱥᱩ ᱧᱮᱞᱚᱜ ᱠᱟᱱᱟ ᱚᱱᱟ ᱫᱚ ᱦᱩᱭᱩᱜ ᱠᱟᱱᱟ ᱾ ᱱᱚᱜ-ᱚᱭ ᱡᱟᱦᱟᱸ ᱵᱟᱭᱨᱮ ᱠᱟᱹᱢᱤ ᱪᱟᱞᱟᱜ ᱠᱟᱱᱟ ᱠᱚᱢ ᱵᱚᱭᱮᱥ ᱨᱮ ᱥᱮᱱ ᱠᱟᱛᱮᱫ ᱢᱟ ᱩᱱᱟᱹᱜ ᱠᱚᱢ ᱵᱚᱭᱚᱥ ᱨᱮ ᱱᱟᱦᱟᱜ ᱯᱚᱭᱥᱟ ᱥᱟᱵᱮ ᱯᱟᱹᱨᱠᱟᱹᱣ ᱮᱱᱟᱭ ᱾
ᱦᱳᱭ ᱾
ᱟᱫᱚ ᱾ ᱠᱚᱢ ᱵᱚᱭᱚᱥ ᱨᱮ ᱯᱩᱭᱥᱟ ᱥᱟᱵ ᱯᱟᱹᱨᱠᱟᱹᱣ ᱢᱟᱱᱮ ᱟᱭᱟᱜ ᱡᱚᱛᱚ ᱪᱟᱹᱦᱤᱫᱟᱭ ᱯᱩᱨᱚᱱ ᱮᱫᱟ ᱟᱫᱚ ᱩᱱᱫᱚ ᱟᱫᱚ ᱦᱟᱱᱮ ᱯᱟᱹᱣᱨᱟᱹ ᱦᱟᱺᱰᱤ ᱧᱩ ᱠᱚ ᱥᱮᱲᱟᱭᱮᱫᱟ ᱩᱱᱫᱚ
ᱦᱳᱭ ᱮᱠᱫᱚᱢ ᱚᱱᱟ ᱚᱱᱟ ᱫᱚ ᱚᱱᱟ ᱫᱚ ᱟᱹᱰᱤ ᱥᱟᱹᱨᱤ ᱠᱟᱛᱷᱟ ᱠᱟᱱᱟ ᱾ ᱟᱞᱮ ᱥᱮᱫ ᱦᱚᱸ ᱧᱮᱞ ᱧᱟᱢᱚᱜ ᱠᱟᱱᱟ ᱾
ᱯᱟᱹᱣᱨᱟᱹ ᱦᱟᱺᱰᱤ ᱧᱩ ᱠᱚ ᱥᱮᱲᱟᱭᱮᱫ ᱠᱟᱱ ᱩᱸ ᱟᱫᱚ ᱠᱚᱢ ᱠᱚᱢ ᱵᱚᱭᱮᱥ ᱨᱮᱠᱚ ᱚᱲᱟᱜ ᱨᱮ ᱦᱚᱸ ᱚᱥᱟᱱᱛᱤ ᱢᱤᱫᱴᱟᱝ ᱦᱮᱸ ᱚᱲᱟᱜ ᱨᱮᱦᱚᱸ ᱩᱸ ᱵᱷᱟᱞᱮ ᱫᱚ ᱵᱟᱝ ᱦᱳᱭᱳᱜᱼᱟ᱾ ᱚᱲᱟᱜ ᱦᱚᱲ ᱫᱚᱠᱚ ᱢᱟᱱᱟᱣᱱᱤᱡ ᱜᱤᱭᱟ, ᱟᱨ ᱚᱱᱟ ᱵᱚᱭᱚᱥ ᱨᱮᱫᱚ ᱦᱚᱲᱟᱜ ᱢᱟᱱᱟ ᱵᱟᱨᱚᱱ ᱦᱚᱸ ᱟᱸᱡᱚᱢ ᱠᱷᱟᱨᱟᱯ ᱵᱩᱡᱷᱟᱹᱜᱼᱟ᱾ ᱛᱟᱦᱞᱮ ᱚᱲᱟᱜ ᱨᱮᱦᱚᱸ ᱢᱤᱫᱴᱟᱝ ᱚᱥᱟᱱᱛᱤ ᱦᱩᱭᱩᱜ ᱠᱟᱱᱟ᱾ ᱟᱨ ᱜᱟᱛᱮ ᱠᱚ ᱯᱤᱪᱷᱚᱱ ᱨᱮᱦᱚᱸ, ᱫᱚᱢᱮᱜᱮ ᱯᱚᱭᱥᱟ ᱠᱷᱚᱨᱚᱪ ᱦᱳᱭᱳᱜ ᱠᱟᱱᱟ ᱟᱨᱠᱤ᱾ ᱚᱱᱮ ᱚᱝᱠᱟ ᱥᱤᱪᱩᱭᱮᱥᱚᱱ ᱛᱮᱭᱟᱨᱟ ᱠᱟᱱᱟ ᱟᱨᱠᱤ ᱱᱮᱛᱟᱨ ᱫᱚ᱾
ᱟ ᱦᱳᱭ ᱮᱠᱫᱚᱢ, ᱟᱫᱚ ᱜᱚᱝᱠᱮ ᱱᱚᱣᱟ ᱫᱚ ᱦᱚᱜ ᱫᱚ ᱡᱩᱫᱤ ᱵᱚᱱ ᱚᱱᱟ ᱡᱩᱫᱤ ᱠᱚᱢ ᱵᱩᱡᱷᱟᱹᱣᱟ, ᱟᱨ ᱡᱩᱫᱤ ᱠᱚ ᱚᱱᱟ ᱠᱚ ᱟ ᱵᱟᱠᱚ ᱠᱚᱨᱟᱣᱟ ᱚᱱᱠᱟᱱᱟᱜ ᱡᱤᱱᱤᱥ ᱠᱚ ᱛᱟᱦᱚᱞᱮ ᱟᱵᱚ ᱧᱮᱞᱚᱜᱼᱟ ᱟᱹᱰᱤ ᱰᱷᱮᱨ ᱜᱮᱵᱚᱱ ᱠᱤᱥᱟᱹᱬ ᱜᱚᱫᱚᱜᱼᱟ ᱟᱹᱰᱤ ᱠᱚᱢ ᱚᱠᱛᱚ ᱨᱮᱜᱮ᱾ ᱮ ᱡᱮ ᱵᱷᱟᱵᱛᱮ ᱟᱵᱚ ᱵᱚᱱ ᱠᱟᱹᱣᱰᱤ ᱵᱚᱱ ᱟᱨᱡᱟᱣ ᱜᱮᱭᱟ, ᱚᱱᱟ ᱵᱷᱟᱵ ᱛᱮᱫᱚ ᱟᱵᱚ ᱫᱚᱵᱚ ᱟᱨ ᱫᱚᱦᱚ ᱥᱟᱢᱴᱟᱣ ᱫᱚ ᱵᱟᱵᱚᱱ ᱵᱟᱲᱟᱭ ᱜᱮᱭᱟ᱾
ᱵᱟᱢ ᱵᱚᱱ ᱵᱟᱲᱟᱭᱟ, ᱮᱠᱫᱚᱢ ᱜᱮ ᱵᱟᱢᱵᱚᱱ ᱵᱟᱲᱟᱭᱟ ᱜᱚᱝᱠᱮ ᱦᱮᱸ᱾
ᱟᱨᱡᱟᱣ ᱫᱚᱵᱚᱱ ᱟᱨᱡᱟᱣᱟ, ᱮᱴᱟᱜ ᱦᱚᱲ ᱠᱷᱚᱱ ᱫᱚ ᱵᱷᱟᱜᱮ ᱜᱮᱵᱚᱱ ᱟᱨᱡᱟᱣᱟ ᱟᱫᱚ ᱚᱱᱮ ᱡᱮ ᱫᱚᱦᱚ ᱥᱟᱢ ᱠᱟᱴᱟᱣ ᱡᱟᱣᱨᱟ ᱚᱱᱟ ᱫᱚ ᱵᱟᱵᱚᱱ ᱵᱟᱲᱟᱭᱟ᱾
ᱦᱩᱸ
ᱟᱫᱚ ᱦᱟᱱᱮ ᱵᱷᱮᱱᱛᱟ ᱠᱟᱛᱷᱟ ᱠᱚ ᱞᱟᱹᱭᱟ‌ ᱠᱚ ᱾ ᱠᱮ ᱢᱮᱱᱟᱜ ᱨᱮᱫᱚ ᱦᱟᱴᱟᱜ-ᱦᱟᱴᱟᱜ ᱟᱨ ᱵᱟᱹᱱᱩᱜ ᱨᱮᱫᱚ ᱵᱟᱴᱟᱜ-ᱵᱟᱴᱟᱜ᱾
ᱵᱟᱴᱟᱜ-ᱵᱟᱴᱟᱜ ᱦᱮᱸ, ᱚᱝᱠᱟ ᱜᱮ ᱦᱳᱭ ᱠᱟᱱᱟ ᱜᱚᱝᱠᱮ᱾
ᱟᱫᱚ ᱚᱱᱮ ᱚᱝᱠᱟ ᱡᱩᱫᱤ ᱵᱟᱵᱚᱱ ᱫᱚᱦ ᱵᱟᱵᱚᱱ ᱫᱚ ᱦᱳᱭ᱾ ᱟᱪᱪᱷᱟ ᱜᱚᱝᱠᱮ ᱚ-ᱚᱱᱟ ᱵᱮᱜᱚᱨ ᱦᱚᱸ ᱧᱮᱞ ᱠᱟᱱᱟ ᱡᱮ, ᱦᱚᱸᱜᱼᱚᱭ ᱡᱮ ᱠᱟᱹᱴᱤᱜ ᱠᱟᱹᱴᱤᱜ ᱵᱟᱹᱵᱩ ᱢᱟᱹᱭ ᱛᱟᱠᱚ ᱚᱞᱚᱜ ᱯᱟᱲᱦᱟᱣ ᱠᱚ ᱟ ᱵᱟᱠᱚ ᱪᱮᱫ ᱮᱫᱟ ᱦᱟᱱᱛᱮ ᱱᱟᱛᱮ ᱜᱚᱴᱟ ᱠᱚ ᱫᱟᱬᱟᱱ ᱠᱟᱱᱟ, ᱦᱚᱜ ᱱᱚᱣᱟ ᱫᱚ ᱟᱵᱚ ᱫᱚ ᱪᱮᱫ ᱵᱚᱱ ᱪᱤᱠᱟᱹ ᱞᱮᱠᱷᱟᱱ, ᱱᱚᱣᱟ ᱵᱚᱱ ᱨᱩᱠᱷᱤᱭᱟᱹ ᱫᱟᱲᱮᱭᱟᱜᱼᱟ᱾
ᱜᱚᱝᱠᱮ ᱟᱹᱞᱤᱧᱟᱜ ᱢᱮᱱ ᱛᱮᱫᱚ, ᱡᱷᱚᱛ ᱛᱚ ᱠᱷᱚᱱ, ᱟᱵᱚᱣᱟᱜ ᱯᱩᱭᱞᱩ ᱠᱟᱹᱢᱤ ᱫᱚ ᱦᱩᱭᱩᱜ ᱠᱟᱱᱟ᱾ ᱩᱸ ᱠᱩᱲᱤ ᱜᱤᱫᱽᱨᱟᱹ ᱟᱜᱮ ᱚᱞᱚᱜ ᱯᱟᱲᱦᱟᱣ ᱵᱚᱱ ᱥᱮᱬᱟ ᱦᱚᱪᱚ ᱠᱚᱣᱟ᱾ ᱟᱹᱞᱤᱧᱟᱜ ᱢᱮᱱ ᱛᱮᱫᱚ, ᱟᱫᱚ ᱪᱮᱫᱟᱜ ᱵᱚᱱ ᱥᱮᱬᱟ ᱦᱚᱪᱚ ᱠᱚᱣᱟ? ᱟ ᱢᱮᱱ ᱫᱚ ᱦᱩᱭᱩᱜ ᱠᱟᱱᱟ, ᱠᱩᱲᱤ ᱜᱤᱫᱽᱨᱟᱹ ᱚᱞᱚᱜ ᱯᱟᱲᱦᱟᱜ ᱮ ᱥᱮᱬᱟ ᱞᱮᱠᱷᱟᱱ ᱟᱫᱚ, ᱵᱤᱥᱤᱨ ᱵᱷᱟᱜᱽ ᱜᱮ ᱧᱮᱞ ᱦᱳᱭ ᱠᱟᱱᱟ ᱡᱮ ᱡᱟᱦᱟᱸᱭ ᱜᱚᱜᱚ ᱦᱚᱲ ᱫᱚ ᱚᱞᱚᱜ ᱯᱟᱲᱦᱟᱜ ᱵᱟᱲᱟᱭᱟᱭ, ᱩᱱᱤ ᱨᱮᱱ ᱜᱤᱫᱟᱹᱨ ᱫᱚ ᱚᱞᱚᱜ ᱯᱟᱲᱦᱟᱜ ᱫᱚᱠᱚ ᱥᱮᱬᱟᱭ ᱜᱮᱭᱟ᱾ ᱟᱨ ᱱᱮᱛ ᱛᱟᱨ ᱢᱟ ᱚᱸ ᱟᱛᱳ ᱚᱲᱟᱜ ᱠᱚᱨᱮᱜ ᱠᱤᱝᱵᱟ ᱮᱻ ᱚᱲᱟᱜ ᱠᱚᱨᱮᱜ ᱜᱮ ᱡᱮ ᱠᱳᱱᱳ ᱡᱤᱱᱤᱥ ᱨᱮᱜᱮ ᱜᱚᱜᱚ ᱦᱚᱲᱜᱮ ᱱᱤᱛᱚᱜ ᱫᱚ ᱢᱟᱨᱟᱝ ᱠᱟᱱᱟ ᱠᱚ ᱟᱨᱠᱤ ᱡᱮ ᱠᱳᱱᱳ ᱡᱤᱱᱤᱥ ᱨᱮᱜᱮ᱾ ᱛᱟᱞᱦᱮ ᱦᱩᱸ ᱜᱚᱜᱚ ᱦᱚᱲ ᱡᱩᱫᱤ ᱮ ᱡᱩᱫᱤ, ᱚᱞᱚᱜ ᱯᱟᱲᱦᱟᱣ ᱵᱚᱱ ᱥᱮᱬᱟ ᱦᱚᱪᱚ ᱫᱟᱲᱮ ᱠᱚᱣᱟ᱾ ᱛᱟᱦᱞᱮ ᱩᱱᱤ ᱨᱮᱱ ᱟᱡᱨᱮ ᱨᱮᱱ ᱡᱟᱦᱟᱸᱭ ᱜᱤᱫᱟᱹᱨ-ᱯᱤᱫᱟᱹᱨ ᱡᱟᱹᱥᱛᱤ ᱛᱚ ᱜᱚᱜᱚ ᱴᱷᱮᱱ ᱜᱮᱠᱚ ᱛᱟᱦᱮᱱᱟ ᱜᱤᱫᱟᱹᱨ ᱫᱚ᱾ ᱵᱟᱵᱟ ᱫᱚ ᱦᱟᱱᱛᱮ ᱱᱟᱛᱮ ᱠᱟᱹᱢᱤ ᱠᱚᱠᱚ ᱪᱟᱞᱟᱜᱼᱟ ᱛᱟᱞᱦᱮ ᱟᱥᱟ ᱟᱥᱚᱜ ᱟᱹᱞᱤᱧ ᱡᱮ, ᱱᱤᱥᱪᱳᱭ ᱟᱠᱚᱨᱮᱱ ᱜᱤᱫᱽᱨᱟᱹ ᱦᱚᱸ ᱚᱱᱠᱟ ᱞᱮᱠᱟᱱ ᱮᱸ ᱤᱭᱟᱹ ᱢᱟᱱᱮ ᱟᱹᱠᱤᱞ ᱜᱮᱭᱟᱱ ᱠᱚ ᱧᱟᱢᱟ ᱟᱨᱠᱤ᱾ ᱚᱱᱟ ᱦᱳᱭᱳᱜ ᱠᱟᱱᱟ ᱢᱮᱱ ᱵᱮᱯᱟᱨ ᱟᱨ ᱮ ᱱᱮᱛᱟᱨ ᱢᱟ ᱚᱞᱚᱜ ᱯᱟᱲᱦᱟᱜ ᱵᱟᱝ ᱠᱷᱟᱹᱛᱤᱨ ᱛᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱚᱸ ᱟᱹᱰᱤ ᱠᱚᱢ ᱵᱚᱭᱮᱥ ᱨᱮᱜᱮ ᱵᱟᱯ ᱯᱟᱜ ᱠᱟᱱ᱾
ᱦᱳᱭ ᱜᱚᱝᱠᱮ ᱮᱠᱫᱚᱢ ᱡᱚᱛᱷᱟᱛ ᱵᱮᱱ ᱞᱟᱹᱭ ᱠᱟᱫᱟ, ᱦᱚᱜᱼᱚᱭ ᱡᱮᱵᱮᱱ ᱞᱟᱹᱭ ᱠᱮᱫᱟ ᱜᱚᱝᱠᱮ ᱡᱮ ᱱᱚᱜᱼᱚᱭ ᱡᱮ ᱦᱚᱜᱼᱚᱭ᱾ ᱟ ᱵᱤᱥᱤᱨ ᱵᱷᱟᱜᱽ ᱜᱤᱫᱽᱨᱟᱹ ᱠᱚᱫᱚ ᱟᱭᱳᱣᱟᱜ ᱤᱡᱟᱹ ᱨᱮᱜᱮ ᱠᱚ ᱦᱟᱨᱟ ᱵᱩᱨᱩᱜᱼᱟ᱾ ᱟᱫᱚ ᱟᱨ ᱵᱟᱵᱟ ᱦᱚᱲ ᱛᱟᱠᱚ ᱫᱚ ᱱᱚᱝ ᱚᱱᱠᱟ ᱵᱟᱦᱮᱨ ᱠᱟᱹᱢᱤ ᱠᱤᱢᱵᱟ ᱡᱟᱦᱱᱟᱜ ᱜᱮ ᱥᱟᱨᱵᱷᱤᱥ ᱫᱟᱠᱚ ᱩᱱᱠᱩ ᱫᱚ ᱚᱲᱟᱜ ᱨᱮ ᱵᱟᱠᱚ ᱛᱟᱦᱮᱸᱱᱟ ᱟᱫᱚ ᱚᱱᱮ ᱡᱮ ᱱᱟᱭᱤᱱᱴᱤ ᱯᱟᱨᱥᱮᱱᱴ ᱜᱮ ᱦᱩᱭᱩᱜ ᱠᱟᱱᱟ ᱜᱚᱝᱠᱮ ᱚᱱᱮ ᱟᱭᱳ ᱦᱚᱲᱟᱜ ᱟᱶᱛᱟ ᱨᱮᱜᱮ ᱩᱱᱠᱩ ᱜᱤᱫᱽᱨᱟᱹ ᱫᱚᱠᱚ ᱦᱟᱨᱟᱜ ᱠᱟᱼᱼ ᱱᱟ ᱟᱫᱚ ᱟᱫᱚ ᱚᱱᱮ ᱡᱮ
ᱟᱭᱳ ᱦᱚᱲᱜᱮ ᱵᱮᱥᱤᱨ ᱵᱷᱟᱜᱽ ᱜᱮ ᱢᱮᱱᱟᱜ ᱠᱚᱣᱟ ᱡᱮ ᱚᱞᱚᱜ ᱯᱟᱲᱦᱟᱜ ᱩᱱᱟᱹᱜ ᱵᱟᱝᱵᱚᱱ ᱥᱮᱬᱟ ᱦᱚᱪᱚ ᱟᱠᱟᱫ ᱠᱚᱣᱟ ᱵᱟᱝᱠᱚ ᱵᱟᱲᱟᱭᱟ᱾
ᱦᱳᱭ ᱮᱠᱫᱚᱢ ᱮᱠᱫᱚᱢ ᱚᱱ ᱚᱱᱟ ᱫᱚ ᱮᱠᱫᱚᱢ ᱥᱟᱹᱨᱤᱭᱟᱜ ᱵᱮᱱ ᱞᱟᱹᱭ ᱟᱠᱟᱫᱟ ᱜᱚᱝᱠᱮ ᱟᱨ ᱱᱚᱰᱮ ᱟᱛᱳ ᱫᱤᱥᱚᱢ ᱠᱚᱨᱮ ᱧᱮᱞ ᱦᱩᱭ ᱠᱟᱱᱟ ᱡᱮ ᱟᱭᱳ ᱦᱚᱲ ᱫᱚ ᱩᱱᱟᱹᱜ ᱥᱤᱠᱷᱱᱟᱹᱛ ᱟᱱᱟᱜ ᱦᱚᱲ ᱫᱚ ᱵᱟᱹᱱᱩᱜ ᱠᱚᱣᱟ᱾
ᱦᱩᱸ
ᱟ ᱟᱭᱢᱟ ᱜᱮ ᱚᱞᱚᱜ ᱯᱟᱲᱦᱟᱣ ᱵᱟᱠᱚ ᱵᱟᱲᱟᱭᱟ ᱚᱱᱠᱟ ᱟᱨᱠᱤ ᱟᱫᱚ ᱱᱚᱣᱟ ᱜᱟᱨᱡᱮᱱ ᱡᱩᱫᱤ ᱵᱟᱲᱟᱭᱟ ᱛᱟᱦᱚᱞᱮ ᱠᱷᱟᱱ ᱫᱚ ᱜᱤᱫᱽᱨᱟᱹ ᱫᱚ ᱟᱫᱚ ᱵᱟᱭ ᱪᱮᱫ ᱫᱟᱲᱮᱭᱟᱭᱟ ᱢᱟᱱᱮ ᱟᱫᱚ ᱚᱞᱚᱜ ᱯᱟᱲᱦᱟᱣ ᱨᱮᱱᱟᱜ ᱡᱟᱦᱟᱸ ᱜᱩᱨᱩᱛᱛᱚ ᱥᱮ ᱚᱱᱟ ᱨᱮᱱᱟᱜ ᱡᱟᱦᱟᱸ ᱮᱱᱮᱢ ᱴᱟᱜ ᱚᱱᱟ ᱫᱚ ᱵᱟᱠᱚ ᱵᱩᱡᱽ ᱫᱟᱲᱮᱭᱟᱜᱼᱟ
ᱠᱟᱠᱚ ᱵᱩᱡᱽ ᱫᱟᱲᱮᱭᱟᱜᱼᱟ ᱦᱮᱸ ᱟᱨ ᱚᱞᱚᱜᱱ ᱦᱚᱲ ᱜᱮᱛᱚ ᱚᱞᱚᱜ ᱨᱮᱱᱟᱜ ᱵᱷᱮᱞᱩ ᱫᱚᱭ ᱵᱩᱡᱟ ᱮᱴᱟᱜ ᱦᱚᱲ ᱫᱚ ᱪᱤᱠᱟᱹ ᱛᱮᱠᱚ ᱵᱩᱡᱟ
ᱦᱳᱭ ᱜᱚᱢᱠᱮ
ᱡᱟᱭᱦᱳᱠ ᱜᱚᱢᱠᱮ ᱚᱠᱛᱚ ᱠᱚᱦᱚᱸ ᱟᱹᱰᱤ ᱜᱟᱱ ᱦᱩᱭ ᱛᱟᱵ ᱮᱱ ᱜᱮᱭᱟ
ᱟᱪᱪᱷᱟ ᱜᱚᱢᱠᱮ ᱴᱷᱤᱠ ᱜᱮᱭᱟ ᱢᱟ
ᱴᱤᱠ ᱜᱮᱭᱟ ᱱᱟ